ᱡᱚᱦᱟᱨ ᱜᱮ ᱟᱨ ᱜᱚᱞᱯᱚ ᱢᱟᱱᱮ ᱠᱟᱛᱷᱟ ᱠᱚᱵᱮᱱ ᱢᱟᱱᱮ ᱨᱚᱲ ᱠᱚᱵᱮᱱ ᱟᱡᱚᱢᱮᱫ ᱛᱟᱞᱤᱧᱟ ᱴᱷᱟᱢ ᱴᱷᱟᱢ
ᱦᱳᱭ ᱦᱳᱭ ᱴᱷᱟᱢ ᱴᱷᱟᱢ ᱜᱮ ᱦᱟᱸᱜ ᱨᱮᱭᱟᱲ ᱜᱮ ᱟᱸᱡᱚᱢᱚᱜ ᱠᱟᱱ ᱛᱟᱵᱤᱱᱟ ᱨᱚᱲ ᱠᱚᱫᱚ ᱦᱟᱸᱜ
ᱦᱳᱭ ᱦᱳᱭ ᱥᱟᱹᱜᱩᱱ ᱥᱮᱛᱟᱜ
ᱦᱳᱭ ᱥᱟᱹᱜᱩᱱ ᱥᱮᱛᱟᱜ ᱜᱚᱝᱠᱮ ᱟᱨ ᱛᱟᱦᱚᱞᱮ ᱪᱮᱫ ᱞᱮᱠᱟ ᱜᱚᱝᱠᱮ ᱪᱟ ᱱᱟᱥᱛᱟ ᱠᱚ ᱡᱚᱢ ᱵᱟᱲᱟ ᱠᱚᱫᱚ ᱦᱩᱭ ᱜᱚᱫ ᱟᱠᱟᱱᱟ ᱡᱟᱹᱱᱤᱡ ᱪᱚᱝ
ᱦᱳᱭ ᱜᱚᱝᱠᱮ ᱦᱩᱭ ᱫᱚ ᱦᱩᱭ ᱟᱠᱟᱱ ᱜᱮᱭᱟ ᱟᱹᱵᱤᱱ ᱜᱮ ᱵᱤᱱ ᱵᱟᱥᱤᱭᱟ. ᱢ ᱮᱱᱟ ᱥᱮ ᱟᱹᱣᱨᱤ
ᱦᱳᱭ ᱟᱹᱞᱤᱧ ᱦᱚᱸ ᱵᱟᱹᱥᱤᱭᱟ. ᱢ ᱫᱚ ᱦᱩᱭ ᱜᱚᱫ ᱫᱚ ᱦᱩᱭ ᱜᱚᱫ ᱟᱠᱟᱱᱟ ᱦᱟᱸᱜ
ᱟᱹᱰᱤ ᱜᱟᱱ ᱜᱮ ᱵᱮᱲᱟᱭ ᱱᱟ ᱛᱚ
ᱦᱳᱭ ᱦᱳᱭ ᱟᱹᱰᱤᱜᱟᱱ ᱦᱸᱟᱜ ᱵᱟᱲᱟᱭ ᱧᱚᱜ ᱮᱱᱟ
ᱦᱳᱭ ᱦᱳᱭ ᱟᱨ ᱛᱟᱦᱚᱞᱮ ᱜᱚᱝᱠᱮ
ᱢᱤᱫᱴᱟᱱ ᱠᱩᱠᱞᱤ ᱦᱟᱸᱜ ᱞᱤᱧ ᱫᱚᱦᱚᱭ ᱫᱟ ᱟᱵᱮᱱ ᱴᱷᱮᱱ ᱱᱚᱜᱼᱚᱭ ᱡᱮ ᱦᱟᱸᱜ ᱟᱵᱚ ᱠᱷᱮᱨᱣᱟᱞ ᱦᱚᱯᱚᱱ ᱠᱚ ᱥᱮ ᱥᱟᱱᱛᱟᱲ ᱦᱚᱯᱚᱱ ᱩᱱᱠᱩ ᱦᱟᱸᱜ ᱮᱴᱟᱜ ᱫᱤᱠᱩ ᱪᱷᱟᱹᱛᱤᱠ ᱠᱚ ᱦᱟᱸᱜ ᱵᱚᱱ ᱟᱹᱜᱩᱭᱮᱫ ᱠᱚᱣᱟ ᱟᱨ ᱟᱵᱚᱨᱮᱱ ᱢᱟᱹᱭ ᱵᱟᱹᱦᱩ ᱛᱟᱠᱚ ᱠᱚᱦᱚᱸ ᱚᱱᱠᱟ ᱜᱮ ᱦᱟᱸᱜ ᱮᱴᱟᱜ ᱫᱤᱠᱩ ᱡᱷᱟᱹᱛ ᱴᱷᱮᱱ ᱦᱟᱜ ᱠᱚ ᱡᱟᱶᱟᱭᱚᱜ ᱠᱟᱱᱟ ᱟᱫᱚ ᱱᱚᱜᱼᱚ ᱱᱚᱣᱟ ᱤᱫᱤ ᱠᱟᱛᱮᱫ ᱟᱵᱮᱱᱟᱜ ᱛᱤᱱᱟᱹᱜ ᱚᱠᱟᱞᱮᱠᱟ ᱢᱟᱱᱮ ᱟᱵᱤᱱᱟᱜ ᱢᱚᱛᱟᱢᱚᱛ ᱴᱷᱤᱠ ᱦᱩᱭᱩᱜ ᱠᱟᱱᱟ ᱥᱮ ᱵᱟᱹᱲᱤᱡ ᱠᱚ ᱠᱟᱹᱢᱤᱭᱮᱜ-ᱟ ᱠᱟᱹᱴᱤᱡ ᱵᱮᱱ ᱞᱟᱹᱭ ᱞᱮᱠᱷᱟᱱ ᱫᱚ ᱱᱟᱯᱟᱭ ᱠᱚᱜᱼᱟ
ᱮᱠᱫᱚᱢ, ᱮᱠᱫᱚᱢ!
ᱦᱚᱸ,
ᱟᱹᱞᱤᱧᱟᱜ ᱢᱮᱱ ᱛᱮᱫᱚ ᱥᱮ ᱟᱹᱞᱤᱧᱟᱜ ᱢᱚᱱᱮ ᱛᱮᱫᱚᱭ ᱢᱮᱱᱟ, ᱱᱚᱣᱟ ᱠᱚᱫᱚ ᱮᱠᱫᱚᱢ ᱜᱮ ᱜᱚᱝᱠᱮ ᱱᱚᱣᱟ ᱫᱚ ᱩᱸ ᱢᱟᱱᱮ ᱵᱩᱜᱤ ᱠᱟᱹᱢᱤ ᱫᱚ ᱵᱟᱝ ᱠᱟᱱᱟ᱾
ᱟᱪᱪᱷᱟ, ᱪᱷᱟ!
ᱡᱮᱹ, ᱦᱮᱹᱛᱩ ᱢᱟᱱᱮ ᱟᱵᱚᱨᱮᱱ ᱢᱮᱜᱴᱮᱱ, ᱫᱤᱠᱩᱨᱮᱱ ᱟᱞᱟᱫᱟ ᱵᱚᱹᱜᱟ ᱵᱩᱨᱟᱹ, ᱟᱵᱚᱨᱮᱱ ᱟᱞᱟᱫᱟ ᱵᱚᱸᱜᱟ ᱵᱩᱨᱩ᱾
ᱦᱳᱭ, ᱦᱳᱭ᱾
ᱢᱮᱜᱴᱮᱱ ᱚᱲᱟᱜ ᱚᱠᱷᱟᱡ, ᱮᱴᱟᱜ ᱚᱲᱟᱜ ᱮᱢ ᱪᱟᱞᱟᱣ ᱞᱮᱱᱠᱷᱟᱱ! ᱵᱚᱸᱜᱟ ᱵᱩᱨᱩ ᱦᱚᱸ, ᱵᱚᱸᱜᱟ ᱵᱩᱨᱩ ᱦᱚᱸ ᱢᱤᱫ ᱛᱮ ᱛᱟᱦᱮᱱ ᱢᱟᱱᱮ ᱵᱮᱯᱟᱨ ᱢᱮᱱᱟᱜᱼᱟ᱾ ᱟᱫᱚ ᱡᱩᱫᱤ ᱫᱤᱠᱩ ᱨᱮᱱ ᱵᱚᱸᱜᱟ ᱟ ᱥᱟᱱᱛᱟᱲ ᱵᱚᱸᱜᱟ ᱫᱚ ᱵᱟᱠᱚ ᱢᱮᱥᱟᱜ ᱟᱥᱮ ᱜᱚᱝᱠᱮ!
ᱦᱳᱭ, ᱦᱳᱭ, ᱦᱳᱭ, ᱦᱳᱭ, ᱦᱳ
ᱦᱚᱜᱼᱚ ᱱᱚᱣᱟᱛᱮ ᱟᱵᱚ ᱫᱚ, ᱯᱟᱦᱤᱞ ᱠᱷᱚᱱᱟᱜ ᱜᱮᱹ, ᱯᱟᱦᱤᱞ ᱠᱷᱚᱱᱟᱜ ᱜᱮᱹ, ᱟᱵᱚ ᱥᱟᱱᱛᱟᱲ ᱥᱮ ᱟᱵᱚ ᱠᱷᱮᱨᱣᱟᱞᱚᱯᱚᱱ ᱫᱚ ᱡᱚ ᱛᱚ ᱜᱮ ᱦᱚᱲ ᱫᱚ, ᱦᱚᱲ ᱥᱟᱞᱟᱜ ᱜᱮ ᱡᱟᱦᱟᱸᱭ ᱥᱟᱞᱟᱜ ᱜᱟᱱᱚᱜᱼᱟ, ᱜᱟᱱ ᱜᱮᱭᱟ ᱟ ᱡᱟᱦᱟᱸᱭ ᱥᱟᱞᱟᱜ ᱵᱟᱝ ᱜᱟᱱᱚᱜᱼᱟ, ᱵᱟᱝ ᱜᱟᱱ ᱟᱫᱚ ᱱᱮᱛᱟᱨ ᱡᱟᱦᱟᱸ ᱟᱵᱚᱨᱮᱱ, ᱦᱩᱰᱤᱧ-ᱦᱩᱰᱤᱧ ᱢᱟᱹᱭ ᱵᱟᱹᱵᱩ ᱛᱟ ᱠᱚ
ᱦᱳᱭ,
ᱥᱮ ᱡᱩᱣᱟᱹᱱ ᱠᱚᱲᱟ-ᱠᱩᱲᱤ ᱜᱤᱫᱽᱨᱟᱹ ᱠᱚᱸ ᱱᱚᱝᱠᱟ ᱠᱚ ᱠᱟᱹᱢᱤᱭᱮᱫ ᱫᱚ ᱡᱮ, ᱛᱟ ᱟᱵᱚᱨᱮᱱ ᱥᱟᱱᱛᱟᱲ ᱠᱩᱲᱤ ᱜᱤᱫᱽᱨᱟᱹ ᱫᱚ, ᱫᱤᱠᱩ ᱠᱚᱲᱟ ᱨᱮ ᱡᱟᱶᱟᱭᱮᱱᱟᱭ ᱟᱨ ᱟᱵᱚ ᱥᱟᱱᱛᱟᱲ ᱦᱚᱯ ᱯᱚᱱ ᱫᱚ ᱫᱤᱠᱩ ᱠᱩᱲᱤ ᱜᱤᱫᱽᱨᱟᱹᱭ ᱟᱹᱜᱩ ᱠᱮᱫᱮᱭᱟ ᱾
ᱦᱳᱭ, ᱦᱳᱭ, ᱦᱳ
ᱚᱶᱟ ᱠᱚᱫᱚ ᱮᱠᱫᱚᱢ, ᱟᱨᱤᱧᱟᱜ ᱢᱚᱱᱮᱨᱫᱚ, ᱴᱷᱤᱠ ᱫᱚ ᱵᱟᱝ ᱦᱩᱭᱩᱜ ᱠᱟᱱᱟ᱾
ᱦᱳᱭ, ᱦᱚᱭ, ᱦᱚᱭ, ᱦᱳ, ᱟᱞᱤ
ᱟᱨ ᱟᱵᱚ ᱡᱟᱦᱟᱸ, ᱟᱵᱚ ᱡᱷᱟᱸ ᱟᱛᱩ ᱥᱳᱞᱳ ᱟᱱᱟ ᱢᱮᱱᱟᱜ ᱵᱚᱱ, ᱚᱱᱟ ᱱᱤᱭᱮᱹ ᱢᱤᱫ ᱟᱞᱚᱡᱽ ᱟᱠᱷᱲᱟ ᱫᱩᱲᱩᱵ ᱟᱰᱤ ᱜᱮ ᱞᱟᱠᱛᱤᱭᱟᱱ ᱠᱟᱱᱟ ᱥᱮ ᱩᱱᱠᱩ ᱢᱟᱱᱮ ᱚᱸᱰᱮ ᱚᱱᱟ ᱡᱟᱭᱜᱟ ᱨᱮ, ᱮᱢᱚᱱ ᱫᱟᱢᱟᱱᱟ, ᱫᱟᱢᱟᱱᱟ ᱠᱟᱛᱷᱟ ᱞᱟᱹᱭ ᱫᱚᱨᱠᱟᱨ ᱠᱟᱱᱟ ᱡᱮ, ᱚᱱᱟ ᱛᱩ ᱨᱮᱱ ᱦᱚᱲ ᱥᱮ ᱛᱤᱱᱟᱹᱜ ᱴᱟᱢ ᱱᱚᱣᱟ ᱠᱟᱛᱷᱟ, ᱢᱟᱱᱮ ᱛᱤᱱᱟᱹᱜ ᱥᱟᱺᱜᱤᱧ ᱪᱟᱜ? ᱢᱟᱱᱮ ᱛᱟᱣᱟᱜ ᱛᱟᱨᱠᱮᱹᱛᱟᱜ ᱛᱟᱨᱠᱚᱜᱼᱟ, ᱜᱚᱝᱠᱮ᱾ ᱛᱤᱱᱟᱹᱜ ᱴᱟᱺᱜᱤᱧ ᱟᱸᱡᱚᱢ ᱪᱟᱞᱟᱜᱼᱟ ᱡᱮ! ᱟ ᱱᱚᱜᱼᱚ ᱱᱟ ᱠᱟᱹᱢᱤ ᱮᱠᱫᱚᱢ, ᱢᱟᱱᱮ ᱠᱚᱨᱟᱣ ᱞᱟᱹᱜᱤᱜ, ᱢᱟᱱᱮ ᱮᱠᱫᱚᱢ ᱡᱟᱸᱜᱟ ᱟᱞ ᱞᱟᱦᱟᱜ ᱛᱟᱠᱚ ᱢᱟ ᱜᱚᱝᱠᱮ᱾
ᱦᱳᱭ, ᱦᱳᱭ, ᱦᱳᱭ, ᱦᱳᱭ, ᱦᱮᱸ, ᱦᱳᱭ᱾ ᱟᱪᱪᱷᱟ! ᱟᱹᱞᱤᱧ ᱦᱚᱸ ᱟᱵᱤᱱ ᱞᱮᱠᱟ ᱦᱟᱸᱜ ᱞᱤᱧ ᱢᱚᱱᱮᱭᱟ, ᱟᱹᱞᱤᱧᱟᱜ ᱢᱚᱛᱟᱢᱚ ᱛᱤᱫᱟᱸᱜ ᱯᱳᱭᱞᱳ ᱨᱮᱹᱜᱮᱹᱞᱤᱧ ᱢᱮᱱᱟ᱾ ᱚᱶᱟ ᱫᱚ ᱱᱟᱯᱟᱭ ᱠᱟᱹᱢᱤ ᱥᱮ ᱡᱚᱛᱷᱟᱛ ᱠᱟᱹᱢᱤ ᱫᱚ ᱦᱟᱸᱜ ᱵᱟᱝ ᱜᱟᱱ, ᱵᱟᱝ ᱠᱟᱱᱟ ᱟᱨ ᱡᱚᱛᱚ ᱠᱟᱹᱢᱤ ᱢᱮᱱ ᱛᱮᱫᱚ ᱶᱟᱜ ᱵᱟᱭ ᱞᱮᱠᱷᱟᱜ ᱠᱟᱱᱟ ᱟᱨ ᱪᱮᱫ!
ᱦᱳᱭ, ᱦᱳ
ᱚᱱᱠᱟ ᱞᱮᱠᱟ, ᱟᱵᱮᱱ ᱢᱮᱱ ᱠᱮᱫ ᱞᱮᱠᱟ ᱜᱮ ᱟᱞᱤᱧ ᱦᱚᱸ᱾ ᱛᱚ ᱦᱟᱸᱜ ᱮᱸ ᱱᱚᱣᱟ ᱫᱚ ᱟᱰᱤ ᱡᱚᱛᱷᱟᱛ ᱛᱮᱹᱞᱟ ᱥᱮ ᱟᱹᱰᱤ ᱡᱚᱛᱷᱟᱛ ᱠᱟᱛᱷᱟ ᱵᱮᱹᱱ ᱨᱚᱲᱟᱠᱟᱫᱟ᱾ ᱟᱫᱚ ᱦᱟᱸᱜ ᱟᱨ ᱢᱤᱫᱴᱮᱱ ᱠᱩ ᱠᱩᱠᱞᱤ ᱞᱤᱧ ᱫᱚᱦᱚᱭᱮᱫᱼᱟ ᱡᱮ ᱱᱚᱜᱼᱚᱭ ᱡᱮ ᱦᱟᱸᱜ ᱟᱵᱚ ᱱᱚᱣᱟ ᱡᱟᱦᱟᱸ ᱫᱚ ᱱᱮᱛᱼᱼ ᱱᱤᱛᱚᱜ ᱦᱟᱜ ᱮᱥᱤ ᱯᱷᱤᱨᱤᱡᱽ ᱱᱚᱣᱟ ᱯᱷᱮᱱ ᱠᱚᱵᱚᱱ ᱵᱮᱵᱚᱦᱟᱨᱮᱫᱼᱼ ᱟᱫᱚ ᱱᱚᱣᱟ ᱤᱫᱤ ᱠᱟᱛᱮᱫ ᱟᱵᱮᱱ ᱪᱮᱫ ᱞᱮᱠᱟ? ᱢᱟᱱᱮ ᱱᱟᱯᱟᱭ ᱧᱚᱜ ᱦᱩᱭᱩᱜ ᱠᱟᱱᱟ ᱥᱮ, ᱵᱟᱹᱲᱤᱡ ᱦᱩᱭᱩᱜ ᱠᱟᱱ ᱛᱟᱵᱚᱱᱟ᱾ ᱟᱵᱚ ᱟᱹᱛᱩ ᱫᱤᱥᱚᱢ ᱠᱚᱨᱮ ᱥᱟᱱᱛᱟᱲ ᱦᱚᱯᱚᱱ ᱞᱟᱹᱜᱤᱫ ᱠᱟᱹᱴᱤᱡ
ᱮᱠᱫᱚᱢ ᱮᱠᱫᱚᱢ ᱮᱠᱫᱚᱢ᱾
ᱦᱳᱭ᱾
ᱮᱥᱤ ᱠᱚᱫᱚ ᱜᱚᱢᱠᱮ ᱵᱟᱡᱟᱨ ᱠᱚᱨᱮ ᱜᱮ ᱱᱟᱯᱟᱭᱟ᱾ ᱟᱨ ᱛᱟᱪᱷᱟᱲᱟ ᱢᱟᱱᱮ ᱢᱟᱱᱮ ᱥᱟᱨᱟᱫᱤᱱ ᱜᱮ ᱡᱩᱫᱤ ᱮᱥᱤ ᱵᱷᱤᱛᱤᱨ ᱨᱮᱜᱮ ᱡᱩᱫᱤᱢ ᱵᱚᱞᱚᱠᱚᱜᱼᱟ ᱜᱚᱝᱠᱮ ᱚᱱᱟ ᱫᱚ ᱜᱚᱝᱠᱮ ᱟᱢᱟᱜ ᱦᱚᱲᱢᱚ ᱯᱚᱠᱠᱷᱮ ᱫᱚ ᱮᱠᱫᱚᱢ ᱜᱮ ᱵᱟᱭ ᱵᱷᱟᱜᱮᱭᱟ ᱢᱟᱡᱷᱮ ᱢᱚᱫᱽᱫᱷᱮ ᱟᱵᱚ ᱡᱟᱦᱟᱸ, ᱡᱟᱦᱟᱸ ᱥᱤᱨᱡᱚᱱᱤᱭᱟᱹ ᱪᱟᱸᱫᱳ ᱵᱚᱸᱜᱟ ᱡᱟᱦᱟᱸᱭ ᱥᱤᱨᱡᱚᱱ ᱟᱠᱟᱫ ᱛᱟᱵᱚᱱ ᱡᱮ ᱵᱟᱝᱢᱟ ᱟᱵᱚ ᱡᱟᱦᱟᱸ ᱫᱟᱨᱮ ᱨᱮᱱᱟᱜ ᱦᱚᱭᱛᱮ ᱡᱟᱦᱟᱸ ᱯᱟᱹᱦᱤᱞ ᱦᱚᱲ ᱫᱚ ᱪᱤᱫ ᱞᱮᱠᱟ ᱠᱟᱛᱮ ᱠᱚ ᱛᱟᱦᱮᱱ ᱠᱟᱱ ᱛᱟᱸᱦᱮᱫ ᱜᱚᱢᱠᱮ ᱩᱱᱠᱩ ᱠᱤ ᱵᱟᱧᱪᱟᱣ ᱵᱟᱠᱚ ᱛᱟᱦᱮᱸ ᱠᱟᱱᱟ ᱥᱮ ᱥᱩᱠ ᱨᱮ ᱵᱟᱠᱚ ᱛᱟᱦᱮᱸᱜ ᱩᱱᱠᱩ ᱦᱚᱸ ᱥᱩᱠ ᱨᱮᱜᱮ ᱠᱚ ᱛᱟᱦᱮᱸᱜ ᱠᱟᱱᱟ
ᱦᱚᱭ
ᱟᱨ ᱩᱱ ᱫᱟᱨᱟ ᱫᱚ ᱦᱚᱲ ᱚᱠᱟ ᱞᱮᱠᱟ ᱠᱚ ᱵᱟᱧᱪᱟᱜ ᱠᱟᱱ ᱛᱟᱦᱮᱸᱫ ᱡᱳᱨ ᱮᱠᱥᱚ - ᱮᱠᱥᱚ ᱵᱚᱪᱷᱚᱨ ᱰᱮᱲᱥᱚ ᱵᱚᱪᱷᱚᱨ ᱦᱚᱸᱠᱚ ᱵᱟᱧᱪᱟᱜ ᱠᱟᱱ ᱛᱟᱦᱮᱸᱫ ᱟᱨ ᱱᱮᱛᱟᱨ ᱟᱵᱚ ᱦᱚᱲ ᱢᱟᱱᱮ ᱪᱚᱞᱞᱤᱥ ᱯᱚᱧᱪᱟᱥ ᱥᱟᱴ ᱥᱳᱛᱛᱳᱨ ᱡᱳᱨ ᱥᱳᱛᱛᱳᱨ ᱦᱟᱹᱨᱤᱡ ᱵᱚᱱ ᱵᱟᱧᱪᱟᱜ ᱠᱟᱱᱟ ᱚᱱᱟ ᱦᱚᱸ ᱟᱹᱰᱤ ᱠᱚᱥᱴᱚ ᱠᱟᱛᱮᱜ ᱟᱨ ᱩᱱᱠᱩ ᱩᱱ ᱫᱟᱨᱟ ᱫᱚ ᱡᱚᱢ ᱧᱩ ᱠᱚᱦᱚᱸ ᱢᱟᱱᱮ ᱡᱟᱦᱟᱸ ᱟᱠᱚ ᱛᱮᱠᱚ ᱨᱚᱦᱚᱭᱮᱫ ᱛᱟᱦᱮᱸᱜ ᱥᱮ ᱟᱠᱚ ᱢᱟᱱᱮ ᱟᱠᱚᱣᱟᱜ ᱜᱮᱠᱚ ᱢᱟᱱᱮ ᱡᱚᱢᱧᱩᱭᱮᱫ ᱭᱟᱸᱦᱮᱜ ᱠᱚ ᱟᱨ ᱟᱵᱚ ᱫᱚ ᱱᱤᱛᱚᱜ ᱫᱚ ᱵᱟᱡᱟᱨ ᱠᱟᱱᱟ ᱵᱚᱱ ᱱᱤᱛᱚᱜ ᱫᱚ ᱢᱟᱱᱮ ᱮᱥᱤ ᱮᱫᱟᱵᱚᱱ ᱯᱷᱮᱱ ᱮᱫᱟᱵᱚᱱ ᱯᱷᱨᱤᱡᱽ ᱮᱫᱟᱵᱚᱱ ᱩᱱ ᱫᱟᱨᱟ ᱫᱚ ᱴᱟᱴᱠᱟ ᱴᱟᱴᱠᱟ ᱡᱤᱱᱤᱥ ᱛᱟᱦᱮᱸᱜ ᱠᱟᱱᱟ ᱴᱟᱴᱠᱟ ᱡᱤᱱᱤᱥ ᱡᱚᱢ ᱠᱷᱟᱹᱛᱤᱨ ᱛᱮ ᱜᱚᱝᱠᱮ ᱩᱱ ᱩᱱ ᱫᱟᱨᱟ ᱫᱚ ᱢᱚᱴᱟᱢᱩᱴᱤ ᱮᱠ ᱥᱚ ᱵᱚᱪᱷᱚᱨ ᱰᱮᱲᱥᱚ ᱵᱚᱪᱷᱚᱨ ᱚᱱᱟ ᱛᱮᱠᱚ ᱵᱟᱧᱟᱜ ᱠᱟᱱ ᱛᱟᱦᱮᱸᱫ ᱠᱷᱟᱹᱴᱤ ᱠᱷᱟᱹᱴᱤ ᱡᱤᱱᱤᱥ ᱠᱚ ᱡᱚᱢᱮᱫ ᱛᱟᱦᱮᱸᱜ ᱜᱚᱝᱠᱮ ᱟᱨ ᱱᱮᱛᱟᱨ ᱫᱚ ᱱᱚᱼᱚᱭ ᱡᱮᱢᱚᱱ ᱱᱚᱼᱚᱭ ᱡᱮᱢᱚᱱ ᱵᱤᱱ ᱞᱟᱹᱭ ᱠᱮᱫ ᱯᱷᱤᱨᱤᱡᱽ ᱯᱷᱨᱤᱡ ᱨᱮᱱᱟᱜ ᱢᱟ ᱢᱤᱫ ᱥᱚᱯᱛᱟᱦᱚ ᱦᱚᱸ ᱫᱚᱦᱚ ᱜᱟᱱᱚᱜᱼᱟ ᱜᱚᱝᱠᱮ ᱡᱤᱞ ᱠᱚ ᱦᱟᱹᱠᱩ ᱠᱚ ᱥᱮ ᱟᱭᱢᱟ ᱟᱭᱢᱟ ᱥᱟᱠᱥᱚᱵᱽᱡᱤ ᱠᱚ
ᱦᱚᱭ ᱦᱚᱭ
ᱟᱫᱚ ᱚᱱᱟ ᱞᱮᱠᱟᱛᱮ ᱟᱹᱞᱤᱧ ᱫᱚᱞᱤᱧ ᱞᱟᱹᱭᱟ ᱴᱷᱤᱠ ᱫᱚ ᱴᱷᱤᱠ ᱜᱮᱭᱟ ᱱᱚᱣᱟ ᱠᱚᱫᱚ ᱟᱵᱚ ᱞᱟᱹᱜᱤᱫ ᱫᱚ ᱵᱟᱝ ᱴᱷᱤᱠᱟ ᱜᱚᱝᱠᱮ ᱱᱚᱣᱟ ᱫᱚ ᱵᱟᱡᱟᱨ ᱦᱚᱲᱟᱜ ᱜᱮ ᱡᱟᱦᱟᱸᱭ ᱴᱟᱠᱟ ᱢᱮᱱᱟᱜ ᱛᱟᱠᱚᱣᱟ ᱰᱷᱮᱨ ᱩᱱᱠᱩ ᱜᱮ ᱴᱷᱤᱠᱟ ᱟᱵᱚ ᱡᱚᱫᱤ ᱱᱚᱣᱟ ᱵᱚ ᱟᱵᱚ ᱫᱚ ᱱᱟᱥᱮᱱᱟᱜ ᱴᱟᱠᱟ ᱢᱮᱱᱟᱜ ᱛᱟᱵᱚᱱᱟ ᱯᱷᱨᱤᱡ ᱵᱚᱱ ᱦᱟᱛᱟᱣ ᱜᱚᱫ ᱮᱜᱼᱟ ᱮᱥᱤ ᱵᱚᱱ ᱦᱟᱛᱟᱣ ᱜᱚᱫᱮ-ᱟ ᱡᱟᱦᱟᱱᱟᱜ ᱫᱩᱠ ᱵᱤᱯᱚᱫ ᱥᱮ ᱟᱵᱚᱣᱟᱜ ᱦᱚᱲᱢᱚ ᱨᱮ ᱨᱳᱜᱽ ᱟᱡᱟᱨ ᱠᱚ ᱦᱩᱭ ᱵᱟᱲᱟ ᱞᱮᱱᱠᱷᱟᱱ ᱟᱵᱚ ᱛᱚᱠᱷᱚᱱ ᱵᱚᱱ ᱫᱟᱹᱲ ᱵᱟᱲᱟᱭᱫᱟ ᱦᱟᱹᱱᱤ ᱚᱲᱟᱜ ᱱᱩᱭ ᱚᱲᱟᱜ ᱴᱟᱠᱟ ᱯᱚᱭᱥᱟ ᱠᱷᱟᱹᱛᱤᱨ ᱛᱮ ᱡᱮ ᱵᱟᱝᱢᱟ ᱱᱩᱭᱟᱜ ᱨᱳᱜᱽ ᱟᱡᱟᱨ ᱦᱩᱭ ᱠᱟᱱ ᱛᱟᱭᱟ ᱟᱵᱮᱱ ᱠᱟᱹᱴᱤᱡ ᱮᱢ ᱦᱟᱛᱟᱲ ᱟᱞᱤᱧ ᱦᱮᱸᱥᱮ
ᱦᱩᱸ
ᱚᱱᱟ ᱠᱚᱦᱚᱸ ᱟᱹᱰᱤ ᱟᱵᱚ ᱟᱵᱚ ᱢᱟ ᱟᱵᱚ ᱥᱟᱱᱛᱟᱲ ᱛᱟᱞᱟᱨᱮ ᱟᱹᱰᱤ ᱡᱳᱨ ᱮᱯᱷᱳᱴ ᱯᱟᱲᱟᱣ ᱜᱚᱫᱚᱜ ᱠᱟᱱ ᱜᱮᱭᱟ
ᱦᱮᱸᱭ ᱦᱮᱸ ᱦᱳᱭ ᱟᱹᱞᱤᱧ ᱦᱚᱸ ᱚᱱᱠᱟ ᱦᱟᱸᱜ ᱞᱤᱧ ᱢᱚᱱᱮᱭᱟ ᱡᱮ ᱟᱵᱚ ᱟᱹᱛᱩ ᱫᱤᱥᱚᱢ ᱠᱚᱨᱮ ᱡᱟᱦᱟᱸᱭ ᱥᱟᱱᱛᱟᱲ ᱢᱟᱹᱱᱢᱤ ᱠᱚᱵᱚᱱ ᱛᱟᱦᱮᱱ ᱠᱟᱱ ᱩᱱᱠᱩ ᱞᱟᱹᱜᱤᱫ ᱫᱚ ᱦᱟᱸᱜ ᱱᱚᱜᱼᱱᱟ ᱮᱥᱤ ᱯᱷᱨᱤᱡᱽ ᱠᱚ ᱫᱚ ᱦᱟᱸᱜ ᱟᱨᱠᱤ ᱵᱟᱝ ᱵᱟᱝ ᱱᱟᱯᱟᱭ ᱜᱮ ᱦᱟᱸᱜ ᱢᱟᱱᱮ ᱵᱮᱵᱚᱦᱟᱨ ᱜᱮ ᱦᱟᱸᱜ ᱵᱟᱝ ᱱᱟᱯᱟᱭᱚᱜᱼᱟ ᱟᱨ ᱪᱤᱫ ᱞᱤᱧ ᱢᱚᱱᱚᱭᱫᱟ ᱦᱟᱸᱜ ᱟᱹᱧ ᱚᱱᱟ ᱠᱟᱹᱴᱤᱡ ᱞᱤᱧ ᱞᱟᱹᱭ ᱫᱟ ᱟᱵᱚ ᱫᱚ ᱦᱟᱸᱜ ᱡᱮᱢᱚᱱ ᱧᱮᱞ ᱵᱮᱱ ᱯᱟᱹᱦᱤᱞ ᱠᱷᱚᱱᱟᱜ ᱜᱮ ᱦᱟᱸᱜ ᱥᱮᱫᱟᱭ ᱠᱷᱚᱱ ᱜᱮ ᱥᱮ ᱟᱵᱚᱨᱮᱱ ᱟᱹᱰᱤ ᱟ ᱟᱹᱜᱤᱞ ᱦᱟᱯᱲᱟᱢ ᱠᱚ ᱡᱟᱦᱟᱸᱭ ᱠᱚ ᱛᱟᱦᱮᱸ ᱠᱟᱱᱟ ᱩᱱ ᱵᱤᱫᱟᱹᱞ ᱠᱷᱚᱱ ᱜᱮ ᱟᱵᱚ ᱫᱚ ᱦᱟᱸᱜ ᱪᱟᱥ ᱠᱟᱹᱢᱤ ᱡᱚᱝ ᱦᱚᱲ ᱠᱟᱱᱟ ᱵᱚᱱ ᱟᱨ ᱟᱵᱚ ᱵᱤᱫᱟᱹᱞ ᱠᱷᱚᱱᱜᱮ ᱦᱟᱸᱜ ᱚᱱᱟ ᱪᱟᱥ ᱠᱟᱹᱢᱤ ᱠᱚᱫᱚ ᱦᱟᱸᱜ ᱮᱛᱚᱦᱚᱵ ᱠᱟᱱᱟ ᱟᱫᱚ ᱚᱱᱟ ᱞᱮᱠᱟ ᱛᱮᱞᱤᱧ ᱢᱮᱱᱟ ᱟᱵᱚ ᱫᱚ ᱦᱟᱸᱜ ᱡᱮᱢᱚᱱ ᱥᱮᱛᱟᱜ ᱠᱷᱚᱱ ᱜᱮ ᱪᱟᱥ ᱠᱟᱹᱢᱤ ᱨᱮ ᱥᱮ ᱦᱟᱱᱟ ᱱᱟᱣᱟ ᱠᱟᱹᱢᱤ ᱨᱮ ᱦᱟᱸᱜ ᱵᱚᱱ ᱚᱰᱚᱠᱚᱜ ᱠᱟᱱᱟ ᱵᱚᱱ ᱠᱟᱹᱢᱤᱫᱟ ᱟᱫᱚ ᱚᱱᱠᱟ ᱞᱮᱠᱟ ᱛᱮ ᱟᱵᱚ ᱫᱚ ᱦᱟᱸᱜ ᱮᱥᱤ ᱠᱚᱫᱚ ᱵᱮᱵᱚᱦᱟᱨ ᱫᱚ ᱦᱟᱸᱜ ᱵᱟᱭ ᱱᱟᱯᱟᱭᱚᱜ ᱠᱟᱱᱟ, ᱪᱮᱫᱟᱜ ᱥᱮ ᱟᱵᱮᱱ ᱡᱚ ᱦᱟᱸᱜ ᱟᱹ ᱮᱥᱤ ᱵᱮᱱ ᱞᱟᱜᱟᱣ ᱠᱟᱜᱼᱟ ᱦᱳᱭᱛᱳ ᱚᱲᱟᱜ ᱨᱮ ᱢᱤᱫ ᱜᱷᱟᱹᱲᱤᱡ ᱯᱚᱨᱮᱜ ᱜᱮ ᱦᱟᱸᱜ ᱢᱤᱫ ᱜᱷᱟᱹᱲᱤᱡ ᱵᱮᱱ ᱵᱮᱵᱚᱦᱟᱨᱟ ᱠᱮᱫᱟ ᱢᱤᱜ ᱜᱷᱟᱹᱲᱤᱡ ᱵᱮᱱ ᱛᱟᱦᱮᱸᱭᱮᱱᱟ ᱦᱚᱭᱛᱳ ᱫᱚᱥ ᱯᱚᱱᱨᱚ ᱢᱤᱱᱤᱴ᱾ ᱟᱨᱚ ᱚᱰᱚᱠ ᱠᱟᱛᱮᱫ ᱟᱨᱚ ᱠᱟᱹᱢᱤ ᱵᱮᱱ ᱪᱟᱞᱟᱜᱼᱟ᱾ ᱟᱫᱚ ᱚᱱᱮ ᱚᱱᱠᱟ ᱦᱟᱸᱜ ᱡᱩᱫᱤ ᱢᱤᱫ ᱜᱷᱟᱹᱲᱤᱡ ᱵᱮᱱ ᱛᱟᱦᱮᱱᱟ, ᱢᱤᱫ ᱜᱷᱟᱹᱲᱤᱡ ᱦᱟᱸᱜ ᱟᱨᱵᱮᱱ ᱠᱟᱹᱢᱤᱭᱟ, ᱚᱱᱟ ᱫᱚ ᱦᱟᱸᱜ ᱦᱚᱲᱢᱚ ᱯᱚᱠᱠᱷᱮ ᱫᱚ ᱦᱟᱸᱜ ᱚᱥᱩᱵᱤᱫᱟᱜ ᱠᱟᱱᱟ ᱥᱮ ᱟᱵᱤᱱᱟᱜ ᱦᱚᱲᱢᱚ ᱨᱮ ᱨᱳᱜᱽ ᱟᱡᱟᱨ ᱠᱚ ᱥᱤᱨᱡᱟᱹᱜ ᱠᱟᱱᱟ᱾ ᱟᱫᱚ ᱚᱱᱟ ᱛᱮᱞᱤᱧ ᱢᱮᱱᱟ ᱦᱟᱸᱜ ᱮᱥᱤ ᱠᱚᱫᱚ ᱟᱵᱚ ᱥᱟᱱᱛᱟᱲ ᱢᱟᱹᱱᱢᱤ ᱟᱹᱛᱳ ᱫᱤᱥᱚᱢ ᱠᱚᱨᱮ ᱡᱟᱦᱟᱸᱭ ᱠᱚ ᱢᱮᱱᱟᱜ ᱵᱚᱣᱟ ᱩᱱᱠᱩ ᱴᱷᱮᱱ ᱫᱚ ᱦᱟᱜ ᱮᱥᱤ ᱯᱷᱨᱤᱡᱽ ᱵᱮᱵᱚᱦᱟᱨ ᱫᱚ ᱦᱟᱸᱜ ᱞᱟᱹᱠᱛᱤ ᱵᱟᱝ ᱠᱟᱱᱟ᱾ ᱟᱫᱚ ᱟᱨᱦᱚᱸ ᱠᱟᱹᱴᱤᱡ ᱞᱤᱧ ᱢᱮᱱᱟ ᱦᱳᱭ, ᱡᱮ ᱱᱚᱣᱟ ᱠᱚᱫᱚ ᱦᱟᱸᱜ ᱡᱟᱦᱟᱸᱭ ᱠᱚᱫᱚ ᱟᱹᱛᱩ ᱫᱤᱥᱚᱢ ᱵᱟᱫᱽ ᱠᱟᱛᱮᱜ ᱵᱟᱡᱟᱨ ᱥᱟᱦᱟᱨ ᱨᱮᱠᱚ ᱛᱟᱦᱮᱱ ᱠᱟᱱᱟ᱾
ᱦᱳᱭ᱾
ᱩᱱᱠᱩ ᱠᱚᱣᱟᱜ ᱜᱮ ᱱᱚᱣᱟ ᱠᱚᱫᱚ ᱱᱟᱯᱟᱭᱚᱜᱼᱟ᱾ ᱟᱫᱚ ᱪᱮᱫᱟᱜ ᱥᱮ ᱩᱱᱠᱩ ᱫᱚ ᱦᱟᱸᱜ ᱢᱟᱱᱮ ᱱᱚᱩᱠᱨᱤ ᱪᱟᱹᱠᱨᱤᱭᱟᱠᱚ ᱩᱱᱠᱩ ᱫᱚ ᱦᱟᱸᱜ ᱵᱟᱡᱟᱨ ᱞᱮᱠᱟᱠᱚ ᱛᱟᱦᱮᱱᱟ ᱟᱫᱚ ᱥᱚᱵᱽ ᱥᱚᱢᱚᱭ ᱦᱟᱸᱜ ᱚᱲᱟᱜ ᱠᱚᱨᱮ ᱥᱮ ᱨᱩᱢ ᱠᱚᱨᱴ ᱠᱚ ᱛᱟᱦᱮᱱ ᱠᱟᱱᱟ ᱦᱟᱸᱜ, ᱟᱫᱚ ᱩᱱᱠᱩᱣᱟᱜ ᱫᱚ ᱚᱱᱟ ᱞᱮᱠᱟᱛᱮ ᱩᱱᱼᱼ ᱫᱚ ᱡᱟᱹᱨᱩᱲᱟ᱾ ᱟᱨ ᱪᱮᱫᱟᱜ ᱥᱮ ᱦᱟᱸᱜ ᱟᱵᱮᱱ ᱧᱮᱞ ᱵᱮᱱ ᱵᱟᱡᱟᱨ ᱥᱟᱦᱟᱨ ᱠᱚᱨᱮ ᱫᱚ ᱦᱟᱸᱜ ᱫᱟᱨᱮ ᱱᱟᱹᱲᱤ ᱵᱤᱨ ᱵᱩᱨᱩ ᱠᱚᱫᱚ ᱦᱟᱸᱜ ᱵᱟᱹᱱᱩᱜᱼᱟ᱾ ᱚᱱᱟᱛᱮᱦᱟᱸᱜ ᱡᱟᱹᱥᱛᱤ ᱜᱚᱨᱚᱢ ᱵᱩᱡᱷᱟᱹᱜ ᱠᱷᱟᱹᱛᱤᱨ ᱛᱮ ᱩᱱᱠᱩ ᱫᱚ ᱮᱥᱤ-ᱯᱷᱨᱤᱪ ᱠᱚ ᱵᱮᱵᱚᱦᱟᱨᱮᱜᱼᱟ᱾ ᱟᱨ ᱟᱵᱚ ᱫᱚ ᱦᱟᱸᱜ ᱱᱚᱝᱠᱟ ᱞᱮᱠᱟᱛᱮ ᱯᱟᱹᱦᱤᱞ ᱠᱷᱚᱱᱟᱜ ᱜᱮ ᱟᱵᱚ ᱫᱚ ᱵᱤᱨ ᱵᱩᱨᱩ ᱫᱤᱥᱚᱢ ᱦᱚᱲ ᱠᱟᱱᱟ ᱵᱚᱱ ᱟᱨ ᱵᱤᱨ ᱵᱩᱨᱩ ᱫᱟᱨᱮ, ᱱᱟᱹᱲᱤ ᱜᱟᱰᱟᱼᱢᱩᱰᱩ, ᱮᱢᱟᱱ ᱟᱨᱚ ᱡᱟᱦᱟᱸ ᱛᱤᱱᱟᱹᱜ ᱡᱤᱱᱛᱤ ᱯᱤᱯᱲᱤ ᱠᱚ ᱱᱩᱠᱩ ᱦᱚᱸᱠᱚ ᱥᱟᱞᱟᱜ ᱜᱮᱦᱟᱸᱜ ᱟᱵᱚ ᱫᱚ ᱢᱮᱱᱟᱜ ᱵᱚᱱᱟ ᱥᱮ ᱱᱩᱠᱩ ᱥᱟᱞᱟᱜ ᱜᱮ ᱦᱟᱸᱜ ᱵᱚᱱ ᱛᱟᱦᱮᱱ ᱠᱟᱱᱟ᱾ ᱟᱣᱚᱫᱚ ᱚᱱᱟ ᱦᱚᱛᱮᱡ ᱛᱮ ᱟᱵᱚᱣᱟᱜ ᱡᱟᱦᱟᱸ ᱟᱵᱚ ᱫᱚ ᱦᱟᱸᱜ ᱦᱩᱸᱡᱟᱦᱟᱸ ᱯᱨᱟᱠᱨᱤᱛᱤᱠ ᱨᱮᱱᱟᱜ ᱦᱚᱭ ᱦᱤᱸᱥᱤᱫ ᱠᱚ ᱱᱚᱣᱟ ᱠᱚᱫᱚ ᱦᱟᱸᱜ ᱵᱚᱱ ᱧᱟᱢ ᱮᱫᱟ, ᱟᱨ ᱪᱮᱫ? ᱟᱫᱚ ᱚᱱᱟ ᱦᱚᱛᱮᱡ ᱛᱮ ᱟᱵᱚᱣᱟᱜ ᱫᱚ ᱦᱟᱸᱜ ᱚᱱᱟ ᱠᱚᱫᱚ ᱞᱟᱹᱠᱛᱤ ᱵᱟᱝ ᱞᱟᱹᱠᱛᱤᱜ ᱛᱟᱵᱚᱱᱟ, ᱟᱨ ᱪᱮᱫ? ᱟᱫᱚ ᱟᱨ ᱱᱚᱝᱠᱟ ᱦᱚᱸ ᱧᱮᱞ ᱠᱟᱱᱟ ᱡᱮ ᱯᱟᱹᱦᱤᱞ ᱫᱚ ᱟᱵᱚ ᱫᱚ ᱡᱮᱢᱚᱱ ᱦᱟᱸᱜ ᱮᱸ ᱦᱟᱥᱟ ᱚᱲᱟᱜ ᱠᱚ ᱦᱟᱸᱜ ᱛᱟᱦᱮᱸ ᱠᱟᱱ ᱛᱟᱵᱚᱱᱟ ᱯᱟᱹᱦᱤᱞ ᱫᱚ ᱱᱚᱝᱠᱟ ᱫᱚᱞᱟᱱ ᱚᱲᱟᱜ ᱠᱚᱫᱚ ᱦᱟᱸᱜ ᱵᱟᱝ ᱦᱩᱭᱩᱜ ᱠᱟᱱ ᱛᱟᱦᱮᱸᱫ᱾ ᱟᱫᱚ ᱚᱱᱟᱛᱮ ᱩᱱ ᱥᱚᱢᱚᱭ ᱫᱚ ᱦᱟᱸᱜ ᱟᱵᱮᱱ ᱧᱮᱞ ᱵᱮᱱ ᱦᱟᱸᱜ ᱨᱟᱵᱟᱝ ᱫᱤᱱ ᱫᱚ ᱦᱟᱸᱜ, ᱮᱸ ᱦᱟᱥᱟ ᱵᱩᱥᱩᱵ ᱚᱲᱟᱜ ᱫᱚ ᱦᱟᱸᱜ ᱞᱚᱞᱚᱵᱮᱱ ᱵᱩᱡᱟ᱾ ᱟᱨ ᱦᱟᱸᱜ ᱦᱳᱭ ᱟᱨ ᱱᱚᱝᱠᱟ ᱩᱫᱽᱜᱟᱹᱨ ᱫᱤᱱ ᱫᱚ ᱦᱟᱸᱜ ᱨᱮᱭᱟᱲ ᱵᱮᱱ ᱯᱩᱡᱟ᱾ ᱟᱫᱚ ᱱᱚᱜᱼᱚᱱᱟ ᱜᱮ ᱦᱟᱸᱜ ᱟᱵᱚᱣᱟᱜ ᱫᱚ ᱟᱺ ᱢᱟᱱᱮ ᱤᱥᱤ ᱞᱮᱠᱟ ᱦᱟᱸᱜ ᱮ ᱠᱟᱹᱢᱤᱭᱮᱫ ᱛᱟᱵᱚᱱᱟ᱾ ᱟᱨ ᱪᱮᱫ
ᱦᱳᱭ ᱦᱳᱭ᱾
ᱟ ᱫᱚ ᱦᱟᱸᱜ ᱮᱸ ᱞᱟᱭᱤᱱ ᱦᱚᱸ ᱵᱟᱝ ᱞᱟᱜᱟᱜ ᱠᱟᱱᱟ᱾ ᱟᱨ ᱪᱮᱫ ᱦᱚᱸ ᱵᱟᱭ ᱞᱟᱜᱟᱜ ᱠᱟᱱᱟ ᱦᱟᱸᱜ᱾ ᱟᱨ ᱪᱮᱫ? ᱚᱱᱟ ᱫᱚ ᱦᱟᱸᱜ ᱟᱡ ᱛᱮᱜᱮ ᱦᱟᱸᱜ ᱚᱴᱳᱢᱮᱴᱤᱠ ᱜᱮ? ᱚᱱᱠᱟ ᱟᱡ
ᱦᱳᱭ ᱦᱳ, ᱟᱨ ᱜᱚᱢᱠᱮ ᱞᱟᱹᱭ ᱞᱟᱹᱭ ᱛᱮ ᱵᱩᱥᱩᱵ ᱚᱲᱟᱜ ᱞᱟᱹᱭ ᱞᱟᱹᱭᱛᱮ ᱟᱨ ᱢᱤᱫᱴᱟᱝ ᱠᱟᱛᱷᱟ ᱞᱤᱧ ᱩᱭᱦᱟᱹᱨ ᱧᱟᱢ ᱜᱚᱫ ᱠᱮᱫᱼᱟ᱾
ᱦᱳᱭ ᱦᱳᱭ᱾
ᱞᱟᱹᱭ ᱟᱹᱞᱤᱧ ᱱᱮᱛᱟᱨ ᱢᱟ ᱵᱩᱥᱩᱵ ᱚᱲᱟᱜ ᱢᱟ ᱡᱚᱛᱚ ᱵᱤᱞᱩᱯᱛᱚᱜ ᱠᱟᱱ ᱜᱚᱢᱠᱮ᱾
ᱦᱳᱭ ᱦᱳᱭ᱾
ᱵᱩᱥᱩᱜ ᱩᱲᱟᱜ ᱢᱟ ᱚᱠᱚᱭ ᱦᱚᱸ ᱵᱟᱠᱚ ᱢᱟᱱᱮ ᱠᱟᱨᱵᱟᱨᱮᱜ ᱱᱮᱛᱟᱨ ᱫᱚ᱾
ᱦᱳᱭ ᱦᱳᱭ, ᱟᱫᱚ ᱱᱮᱛᱟᱨ ᱢᱟ ᱦᱟᱸᱜ ᱚᱱᱮ ᱚᱱᱠᱟ ᱮᱸ, ᱧᱟᱜ ᱧᱮᱞ ᱧᱮᱞ ᱛᱮ ᱦᱟᱸᱜ ᱡᱩᱜᱽ ᱠᱚᱦᱚᱸ ᱵᱚᱫᱚᱞ ᱪᱟᱞᱟᱜ ᱠᱟᱱᱟ, ᱫᱤᱱ ᱠᱚᱦᱚᱸ ᱦᱟᱸᱜ ᱵᱚᱫᱚᱞ ᱪᱟᱞᱟᱜ ᱠᱟᱱ ᱛᱟᱵᱚᱱᱟ᱾ ᱟᱫᱚ ᱦᱟᱸᱜ ᱱᱮᱛᱟᱨ ᱢᱟ ᱦᱟᱜ ᱦᱚᱲ ᱠᱚᱦᱚᱸ ᱵᱚᱱ ᱵᱚᱫᱚᱞ ᱪᱟᱞᱟᱜ ᱠᱟᱱᱟ᱾ ᱟᱫᱚ ᱚᱱᱟ ᱦᱚᱛ ᱛᱮ ᱦᱟᱸᱜ ᱦᱮᱸ ᱯᱟᱹᱦᱤᱞ ᱞᱮᱠᱟ ᱡᱟᱦᱟᱸ ᱦᱟᱥᱟ ᱚᱲᱟᱜ ᱠᱚ, ᱵᱩᱥᱩᱵ ᱚᱲᱟᱜ ᱠᱚ ᱴᱟᱹᱞᱤ ᱚᱲᱟᱜ ᱠᱚ ᱛᱟᱦᱮᱸ ᱠᱟᱱ ᱛᱟᱵᱚᱱᱟ᱾ ᱚᱱᱠᱟ ᱦᱟᱸᱜ ᱱᱮᱛᱟᱨ ᱢᱟ ᱵᱟᱵᱚᱱ ᱠᱩᱥᱤᱭᱟᱜ ᱠᱟᱱᱟ᱾
ᱦᱳᱭ
ᱚᱱᱠᱟ ᱞᱮᱠᱟᱛᱮ ᱦᱟᱸᱜ ᱱᱤᱛᱚᱜ ᱫᱚ ᱡᱚᱛᱚ ᱦᱟᱜ ᱡᱚᱛᱚ ᱜᱮ ᱫᱟᱞᱟᱱ ᱚᱲᱟᱜ ᱜᱮ ᱦᱟᱸᱜ ᱵᱚᱱ ᱵᱮᱱᱟᱣ ᱮᱫᱟ ᱫᱟᱞᱟᱱ ᱚᱲᱟᱜ ᱚᱲᱟᱜ ᱨᱮᱜᱮ ᱵᱚᱱ ᱛᱟᱦᱮᱱ ᱠᱟᱱᱟ ᱟᱨ ᱪᱮᱫ
ᱦᱳᱭ ᱦᱳᱭ ᱜᱚᱝᱠᱮ ᱟᱹᱞᱤᱧᱟᱜ ᱢᱚᱱᱮ ᱛᱮᱫᱚ ᱢᱚᱱ ᱢᱮᱱ ᱦᱩᱭᱩᱜ ᱠᱟᱱᱟ ᱡᱩᱜᱽ ᱵᱚᱫᱚᱞᱚᱜᱼᱟ ᱟᱵᱚ ᱵᱚᱨᱚ ᱱᱚᱣᱟ ᱵᱚᱱ ᱪᱤᱠᱟᱹᱭᱟ ᱡᱮ ᱢᱟᱱᱮ ᱟᱵᱚ ᱡᱮ ᱦᱚᱸᱚᱭ ᱢᱳᱵᱟᱭᱤᱞ ᱵᱚᱱ ᱧᱟᱢ ᱟᱠᱟᱫ ᱵᱷᱟᱜᱮ ᱠᱟᱹᱢᱤ ᱨᱮᱵᱚᱱ ᱢᱟᱱᱮ ᱵᱮᱵᱚᱦᱟᱨᱟ ᱥᱮ ᱟᱵᱚ ᱡᱮ ᱚᱸᱭ ᱛᱤᱨᱮ ᱠᱚᱞᱚᱢ ᱥᱮ ᱛᱤᱨᱮ ᱠᱷᱟᱛᱟ ᱢᱮᱱᱟᱜ ᱛᱟᱵᱚᱱ ᱚᱱᱟ ᱵᱷᱟᱜᱮ ᱠᱟᱹᱢᱤ ᱨᱮᱵ ᱵᱚᱱ ᱞᱟᱜᱟᱣᱟ ᱱᱚᱜᱼᱚ ᱱᱚᱝᱠᱟᱱᱟᱜ ᱡᱩᱜᱽ ᱵᱚᱱ ᱵᱚᱫᱚᱞᱟ ᱢᱮᱱᱠᱷᱟᱱ ᱱᱚᱣᱟ ᱫᱚ ᱚᱠᱟ ᱞᱮᱠᱟ ᱵᱚᱱ ᱵᱚᱫᱚᱞᱮᱜᱼᱟ ᱢᱮ ᱟᱹᱛᱩ ᱫᱤᱥᱚᱢ ᱨᱮᱦᱚᱸ ᱵᱚᱱ ᱢᱚᱱᱮ ᱠᱟᱹᱢᱤ ᱠᱟᱱᱟ ᱵᱚᱱ ᱵᱟᱹᱫ ᱵᱟᱹᱭᱦᱟᱹᱲ ᱨᱮ ᱟᱨ ᱵᱚᱱ ᱮᱥᱤ ᱯᱷᱤᱨᱤᱡᱚᱜ ᱠᱟᱱᱟ
ᱦᱳᱭ ᱦᱳᱭ
ᱦᱚᱜᱼ ᱱᱟ ᱠᱚ ᱠᱷᱟᱹᱛᱤᱨ ᱛᱮᱜᱮ ᱟᱹᱞᱤᱧᱟᱜ ᱢᱚᱱᱮ ᱫᱚ ᱦᱩᱭᱩᱜ ᱠᱟᱱᱟ ᱡᱮ ᱟᱵᱚᱣᱟᱜ ᱟᱭᱩ ᱫᱚ ᱥᱮ ᱟᱵᱚ ᱥᱟᱱᱛᱟᱲ ᱫᱚᱵᱚᱱ ᱟᱸᱲᱜᱚ ᱪᱟᱞᱟᱜ ᱠᱟᱱᱟ ᱮᱠᱫᱚᱢ ᱟᱹᱵᱤᱱ ᱟᱹᱵᱤᱱ ᱠᱟᱹᱴᱤᱡ ᱟᱹᱵᱤᱱ ᱠᱟᱹᱴᱤᱡ ᱧᱮᱞ ᱵᱤᱱ ᱥᱮ ᱜᱚᱝᱠᱮ ᱡᱮ ᱟᱵᱚᱣᱟᱜ ᱟᱭᱩ ᱠᱤ ᱵᱟᱝ ᱠᱚᱢᱚᱜ ᱠᱟᱱᱟ ᱱᱮᱛᱟᱨ ᱟᱹᱛᱩᱳ ᱫᱤᱥᱚᱢ ᱠᱚᱨᱮ ᱠᱟᱹᱴᱤᱡ ᱥᱮ ᱟᱯᱮ ᱫᱤᱥᱚᱢ ᱠᱚᱨᱮ ᱜᱚᱝᱠᱮ ᱧᱮᱞ ᱠᱚᱵᱤᱱ ᱥᱮ ᱢᱟ ᱛᱤᱱᱟᱹᱜ ᱜᱟᱱ ᱵᱚᱭᱮᱥ ᱦᱟᱹᱵᱤᱡ ᱠᱚ ᱵᱟᱧᱪᱟᱜ ᱠᱟᱱᱟ ᱱᱮᱛᱟᱨ ᱦᱚᱲ
ᱦᱳᱭ ᱦᱳᱭ ᱦᱳᱭ ᱟᱸ ᱟᱫᱚ ᱚᱱᱟ ᱛᱮᱞᱤᱧ ᱢᱮᱱᱟ ᱦᱟᱸ ᱟᱵᱚ ᱢᱟ ᱱᱤᱛᱚᱜ ᱚᱱᱠᱟ ᱦᱟᱸᱜ ᱵᱟᱹᱭ ᱵᱟᱹᱭᱛᱮ ᱛᱮ ᱵᱩᱥᱩᱵ ᱚᱲᱟᱜ ᱠᱚᱢᱟ ᱟᱫ ᱪᱟᱵᱟᱜ ᱠᱟᱱ ᱛᱟᱵᱚᱱᱟᱜ ᱦᱟᱜ ᱵᱟᱵᱚᱱ ᱠᱩᱥᱤᱭᱟᱜ ᱠᱟᱱᱟ ᱟᱨ ᱪᱮᱫ
ᱦᱳᱭ ᱦᱳᱭ ᱜᱚᱝᱠᱮ
ᱦᱳᱭ ᱟᱫᱚ ᱚᱱᱟᱛᱮᱞᱤᱧ ᱢᱮᱱᱟ ᱟᱵᱚᱣᱟᱜ ᱡᱩᱫᱤ ᱡᱩᱜᱽ ᱵᱚᱫᱚᱞ ᱪᱟᱞᱟᱜ ᱠᱟᱱ ᱨᱮᱦᱚᱸ ᱢᱟᱹᱱᱢᱤ ᱵᱚᱱ ᱵᱚᱫᱚᱞ ᱪᱟᱞᱟᱜ ᱠᱟᱱ ᱨᱮᱦᱚᱸ ᱱᱚᱜᱱᱟ ᱟᱵᱚᱣᱟᱜ ᱡᱟᱦᱟᱸ ᱮᱸ ᱥᱚᱢᱟᱡᱽ ᱨᱮᱱᱟᱜ ᱟᱹᱨᱤᱪᱟᱹᱞᱤ ᱠᱚ ᱢᱮᱱᱟᱜ ᱛᱟᱵᱚᱱᱟ ᱱᱚᱣᱟ ᱠᱚᱫᱚ ᱡᱟᱛᱮ ᱟᱞᱚᱵᱚᱱ ᱦᱤᱲᱤᱧ ᱢᱟ ᱱᱚᱣᱟ ᱠᱚᱫᱚ ᱥᱟᱵ ᱫᱚᱦᱚ ᱜᱮ ᱦᱩᱭᱩᱜ ᱛᱟᱵᱚᱱᱟ ᱟᱨᱚ ᱚᱝᱠ ᱠᱟᱜᱮ ᱦᱟᱯᱮᱱ ᱫᱤᱱ ᱢᱮᱱᱟᱜ ᱟᱠᱟᱫ ᱛᱟᱵᱚᱱᱟ ᱟᱵᱚᱨᱮᱱ ᱢᱟᱹᱭ ᱵᱟᱹᱵᱩ ᱛᱟᱠᱚ ᱦᱚᱸ ᱚᱱᱠᱟᱜ ᱜᱮ ᱦᱟᱸᱜ ᱵᱟᱠᱷᱟᱱ ᱪᱤᱠᱟᱹ ᱞᱮᱠᱟᱛᱮᱵᱚᱱ ᱩᱫᱩᱜ ᱥᱚᱫᱚ ᱨᱟᱠᱚᱣᱟ ᱦᱮᱸ ᱵᱟᱝ ᱦᱳᱭ
ᱡᱚᱦᱟᱨ ᱜᱚᱝᱠᱮ
ᱠᱟᱭ ᱱᱟᱵᱮᱱ ᱜᱚᱢᱠᱮ
ᱦᱳᱭ ᱦᱳᱭ ᱞᱟᱹᱭᱵᱤᱱ ᱢᱟ ᱟᱸᱡᱚᱢᱮᱜᱼᱟ ᱞᱤᱧ
ᱦᱳᱭ ᱞᱟᱹᱭ ᱫᱟᱞᱟᱹᱧ ᱜᱚᱝᱠᱮ ᱟᱞᱟᱝᱟᱜ ᱜᱚᱯᱜᱮ ᱟᱞᱟᱝᱟᱜ ᱚᱠᱛᱚ ᱦᱚᱸ ᱟᱹᱰᱤ ᱠᱚᱢ ᱜᱮᱭᱟ
ᱦᱳᱭ ᱦᱳᱭ
ᱟᱹᱵᱤᱱ ᱥᱟᱞᱟᱜ ᱜᱚᱞᱯᱚ ᱠᱟᱛᱮᱫ ᱟᱹᱰᱤ ᱱᱟᱯᱟᱭ ᱞᱤᱧ ᱟᱴᱠᱟᱨ ᱠᱮᱜᱼᱟ
ᱦᱳᱭ ᱦᱳᱭ
ᱟᱨ ᱟᱹᱞᱤᱧ ᱞᱤᱧ ᱞᱟᱹᱭᱟ ᱟᱵᱤᱱᱟᱜ ᱱᱚᱣᱟ ᱡᱟᱦᱟᱸ ᱛᱤᱱᱟᱹᱜ ᱠᱟᱛᱷᱟ ᱥᱮ ᱟᱹᱵᱤᱱᱟᱜ ᱡᱟᱦᱟᱸ ᱛᱤᱱᱟᱹᱜ ᱢᱮᱥᱮᱡᱽ ᱟᱨᱚ ᱦᱚᱲ ᱠᱚᱵᱤᱱ ᱞᱟᱹᱭ ᱯᱟᱥᱱᱟᱣ ᱟᱠᱚ ᱢᱟ ᱟᱹᱰᱤ ᱜᱮ ᱱᱟᱯᱟᱭᱚᱜᱼᱟ
ᱦᱳᱭ ᱦᱳᱭ
ᱦᱮᱸ ᱥᱮᱮ ᱱᱚᱜᱼᱚᱭ ᱡᱮᱢᱚᱱ ᱫᱤᱥᱚᱢ ᱦᱚᱲ ᱥᱟᱞᱟᱜ ᱵᱚᱱ ᱜᱟᱞᱢᱟᱨᱟᱣᱮᱜᱼᱟ ᱥᱮ
ᱦᱳᱭ ᱦᱳᱭ
ᱱᱚᱝᱠᱟ ᱫᱤᱥᱚᱢ ᱦᱚᱲ ᱥᱟᱞᱟᱜ ᱢᱟ ᱵᱟᱵᱚᱱ ᱜᱟᱞᱢᱟᱨᱟᱣ ᱫᱟᱲᱮᱭᱟᱜ
ᱦᱳᱭ ᱦᱳᱭ ᱦᱳᱭ
ᱱᱚᱝᱠᱟ ᱱᱚᱝᱠᱟ ᱠᱟᱛᱮᱜ ᱜᱮ ᱟᱹᱵᱤᱱᱟᱜ ᱢᱮᱥᱮᱡᱽ ᱥᱮ ᱟᱹᱵᱤᱱᱟᱜ ᱜᱟᱯᱟᱞᱢᱟᱨᱟᱣ ᱦᱚᱲᱟᱜ ᱞᱩᱛᱩᱨ ᱛᱟᱞᱟᱨ ᱞᱩᱛᱩᱨ ᱨᱮ ᱟᱹᱵᱤᱱ ᱟᱸᱡᱚᱢ ᱟᱸᱡᱚᱢ ᱟᱠᱚ ᱵᱤᱱ᱾
ᱦᱳᱭ ᱦᱳᱭ ᱦᱳᱭ